ᱦᱮ ᱜᱚᱝᱠᱮ
ᱦᱮᱸ ᱜᱚᱝᱠᱮ ᱡᱚᱦᱟᱨ ᱜᱮ᱾
ᱦᱩᱸ ᱦᱩᱸ ᱠᱮ ᱥᱟᱹᱜᱩᱱ ᱥᱮᱛᱟᱜ᱾
ᱦᱮᱸ ᱜᱚᱝᱠᱮ ᱥᱟᱹᱜᱩᱱ ᱥᱮᱛᱟᱜ᱾
ᱦᱮᱸ ᱦᱩᱸ ᱠᱮ ᱱᱟᱯᱟᱭ ᱵᱟᱲᱟ ᱜᱮᱭᱟᱵᱮᱱ?
ᱦᱮᱸ ᱜᱚᱝᱠᱮ ᱱᱟᱯᱟᱭ ᱜᱮ᱾
ᱦᱩᱸ ᱦᱩᱸ ᱦᱮᱸ ᱛᱟᱞ ᱦᱮᱸ ᱜᱚᱝᱠᱮ ᱞᱟᱹᱭ ᱢᱮ
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ ᱜᱷᱟᱨᱚᱸᱡᱽ ᱠᱚᱨᱮ ᱦᱚᱸ ᱱᱤᱛᱚᱜ ᱫᱚ ᱱᱟᱯᱟᱭ ᱜᱮ ᱢᱮᱱᱟᱜ ᱠᱚᱣᱟ ᱛᱟᱦᱚᱞᱮ ᱟᱵᱤᱱ ᱨᱮᱱ ᱜᱷᱟᱨᱚᱸᱡᱽ ᱠᱚᱫᱚ ᱱᱟᱯᱟᱭ ᱜᱮᱭᱟ ᱠᱚ?
ᱦᱳᱭ ᱜᱚᱝᱠᱮ ᱟᱹᱞᱤᱧ ᱨᱮᱱ ᱜᱷᱟᱨᱚᱸᱡᱽ ᱠᱚᱨᱮᱱ ᱦᱚᱸ ᱡᱷᱚᱛᱚ ᱜᱮᱠᱚ ᱱᱟᱯᱟᱭ ᱜᱮᱭᱟ ᱦᱮᱸ᱾ ᱟᱨ ᱟᱹᱞᱤᱧ ᱦᱚᱸ ᱱᱤᱛᱚᱜ ᱫᱚ ᱟᱹᱰᱤ ᱢᱚᱸᱡᱽ ᱜᱮ ᱢᱮᱱᱟᱜ ᱟᱠᱟᱜ ᱞᱤᱧᱟᱹ᱾
ᱦᱳᱭ ᱦᱳᱭ ᱦᱳᱭ ᱦᱳᱭ ᱢᱚᱸᱡᱽ ᱛᱟᱦᱮᱸ ᱜᱮ ᱱᱟᱯᱟᱭ ᱛᱚ᱾ ᱦᱮᱸ ᱾ ᱛᱟᱦᱚᱞᱮ ᱜᱚᱝᱠᱮᱻ ᱡᱚᱢ ᱵᱟᱲᱟ ᱫᱚᱵᱮᱱᱻ ᱥᱟᱹᱛ ᱵᱟᱲᱟ ᱠᱮᱜᱼᱟ?
ᱦᱳᱭ ᱜᱚᱝᱠᱮ ᱡᱚᱢ ᱵᱟᱲᱟ ᱠᱚᱫᱚ ᱥᱟᱹᱛ ᱠᱟᱛᱮ ᱫᱩᱲᱩ ᱫᱩᱲᱩᱵ ᱦᱩᱭ ᱟᱠᱟᱱᱟ ᱵᱟᱲᱜᱮ ᱥᱮᱜ ᱾ ᱨᱮ ᱦᱳᱭ ᱚᱭ,
ᱦᱮᱸ ᱜᱚᱝᱠᱮ ᱞᱟᱹᱭ ᱵᱮᱱ᱾
ᱱᱚᱜᱼᱚᱭ ᱡᱮ ᱢᱟᱨᱟᱝ ᱦᱚᱲ ᱟᱹᱰᱤ ᱠᱚᱢ ᱚᱠᱛᱚ ᱠᱚ ᱮᱢ ᱟᱠᱟᱫ ᱵᱚᱱᱟ ᱡᱟᱦᱟᱸ ᱫᱚ ᱥᱟᱛᱟᱝ ᱤᱫᱤ ᱠᱟᱛᱮ ᱞᱟᱝ ᱨᱚᱲ ᱞᱚᱯᱚᱲ ᱞᱮᱠᱷᱟᱱ ᱟᱹᱰᱤ ᱱᱟᱯᱟᱭ ᱠᱚᱜᱼᱟ᱾
ᱦᱳᱭ ᱦᱳᱭ ᱥᱟᱛᱟᱢ ᱫᱤ ᱠᱟᱛᱮ ᱦᱚᱞᱟᱝ ᱨᱚᱲ ᱨᱚᱯᱚᱲᱟ ᱟᱫᱚ ᱚᱱᱟ ᱞᱟᱦᱟ ᱚᱱᱟ ᱛᱟᱞᱟᱨᱮ ᱠᱟᱹᱴᱤᱡ ᱤᱧ ᱠᱩᱠᱞᱤᱧ ᱫᱚᱦᱚᱭᱮᱫᱟ, ᱜᱚᱝᱠᱮ ᱡᱚᱠᱷᱚᱱ ᱵᱤᱱ ᱫᱟᱠᱟ ᱫᱟᱠᱟᱭ ᱵᱮᱱ ᱡᱚᱢ ᱟᱠᱟ ᱟᱜ ᱦᱮᱸ ᱳᱭ
ᱦᱳᱭ ᱦᱳᱭ ᱾
ᱦᱮᱸ ᱛᱟᱦᱞᱮ ᱛᱮᱦᱮᱧ ᱫᱚ ᱪᱮᱫ ᱩᱛᱩ ᱦᱩᱭ ᱞᱮᱱ
ᱛᱮᱦᱮᱧ ᱫᱚ ᱦᱟᱹᱠᱩ ᱩᱛᱩ ᱦᱩᱭ ᱠᱟᱱᱟ ᱾
ᱢᱟᱱᱮ ᱞᱟ. ᱴᱩ ᱠᱚ ᱥᱮ ᱦᱚᱯᱚᱱ ᱦᱟ. ᱠᱩ ᱪᱮᱫ ᱞᱮᱠᱟ ᱜᱚᱝᱠᱮ᱾
ᱦᱩᱭᱩ ᱟᱠᱟᱱᱟ ᱛᱚ ᱡᱷᱟᱹᱞᱤ ᱧᱚᱜ ᱟᱠᱟᱱᱟ᱾
ᱚ ᱜᱚᱝᱠᱮ ᱦᱳᱭ ᱳᱭ ᱳᱭ᱾
ᱦᱳᱭ ᱜᱚᱝᱠᱮ ᱮᱠᱮᱱᱟ ᱜᱮ ᱵᱟᱴᱱᱟ ᱦᱩᱭᱩ ᱟᱠᱟᱱᱟ᱾
ᱚ ᱟᱹᱰᱤ- ᱟᱹᱰᱤ ᱚᱱᱟ ᱦᱚᱸ ᱢᱚᱸᱡᱽ ᱜᱮ ᱥᱤᱵᱤᱞ ᱜᱮᱭᱟ ᱵᱟᱝ᱾ ᱜᱚᱝᱠᱮ ᱛᱟᱦᱚᱞᱮᱻ ᱟᱹᱵᱤᱱ ᱢᱤᱫᱴᱮᱱ ᱠᱩᱠᱞᱤ ᱞᱤᱧ ᱫᱚᱦᱚᱭᱟ ᱥᱮ ᱟᱹᱵᱤᱱ ᱠᱩᱠᱞᱤ ᱠᱟᱹᱴᱤᱡ ᱵᱤᱱ ᱫᱚᱦᱚᱭᱟ?
ᱟᱹᱞᱤᱧ ᱠᱩᱠᱞᱤ ᱞᱤᱧ ᱫᱚᱦᱚᱭᱮᱫ ᱛᱟᱦᱮᱸᱜ ᱡᱮ ᱱᱚᱜᱼᱚᱭ ᱡᱮ ᱟᱵᱚ ᱵᱤᱨᱵᱩᱨᱩ ᱠᱚ ᱵᱟᱹᱭ ᱵᱟᱹᱭᱛᱮ ᱩᱡᱟᱹᱲᱚᱜ ᱠᱟᱱᱟ, ᱚᱱᱟ ᱤᱫᱤ ᱠᱟᱛᱮᱫ ᱟᱵᱤᱱ ᱪᱮᱫ ᱵᱤᱱ ᱢᱚᱱᱮᱭᱮᱫᱟ ᱡᱮ ᱱᱚᱜ ᱚᱭ ᱵᱚᱱ ᱫᱟᱨᱮ ᱠᱚᱵᱚᱱ ᱢᱟᱜ ᱫᱟ ᱛᱟᱯᱚᱨᱮ, ᱥᱮᱸᱜᱮᱞ ᱠᱚᱵᱚᱱ ᱫᱷᱚᱨ ᱫᱷᱨᱟᱣᱟᱜ ᱠᱟᱱᱟ ᱛᱚ ᱚᱱᱟ ᱤᱫᱤ ᱠᱟᱛᱮ ᱛᱮ ᱟᱹᱵᱤᱱ ᱛᱤᱱᱟᱹᱜ ᱵᱤᱱ ᱞᱟᱹᱭᱟ ᱾
ᱦᱳᱭ ᱟᱹᱰᱤ -ᱟᱹᱰᱤ ᱥᱟᱨᱦᱟᱣ ᱱᱚᱣᱟ ᱟᱵᱮ ᱱᱟᱜ ᱠᱩᱠᱞᱤ ᱟᱹᱰᱤ ᱞᱤᱧ ᱠᱩᱥᱤᱭᱟᱫᱟ ᱢᱚᱱᱮᱨᱮ ᱠᱷᱩᱥᱤ ᱵᱩᱡᱷᱟᱹᱣ ᱠᱮᱫᱟ ᱱᱚᱣᱟ ᱵᱤᱨ ᱵᱩᱨᱩ ᱫᱷᱟᱹᱨᱛᱤ ᱫᱚ ᱟᱵᱚ ᱛᱤᱱᱟᱹᱜ ᱫᱤᱱ ᱵᱟᱧᱪᱟᱣ ᱫᱚᱦᱚᱭᱟ ᱵᱚᱱ ᱩᱱᱟᱹᱜ ᱫᱤᱱᱜ ᱜᱮ ᱟᱵᱚ ᱵᱟᱧᱪᱟᱣ ᱵᱚᱱ ᱛᱟᱦᱮᱱᱟ᱾ ᱟᱫᱚ ᱚᱱᱟ ᱛᱮᱞᱤᱧ ᱞᱟᱹᱭ ᱜᱮᱭᱟ ᱱᱚᱣᱟ ᱵᱤᱨ ᱵᱩᱨᱩ ᱵᱟᱧᱪᱟᱣ ᱫᱚ ᱟᱵᱚ ᱡᱩᱨᱩᱨᱤ ᱠᱟᱱ ᱛᱟᱵᱚᱱᱟ ᱾ ᱟᱹᱰᱤ ᱡᱚᱛᱷᱟᱛ ᱟᱱᱟᱜ ᱠᱟᱹᱢᱤ ᱠᱟᱱ ᱛᱟᱵᱚᱱᱟ᱾ ᱟᱫᱚ ᱡᱟᱦᱟᱸ ᱵᱮᱱ ᱞᱟᱹᱭ ᱠᱮᱫ ᱵᱤᱨᱵᱩᱨᱩ ᱠᱚ ᱢᱟᱜ ᱮᱫᱟ ᱦᱮᱸ ᱟᱫᱚ ᱜᱚᱢᱠᱮ ᱠᱮᱻ ᱢᱟᱱᱮ ᱟᱹᱵᱤᱱ ᱵᱤᱱ ᱞᱟᱹᱭ ᱫᱟᱲᱮᱭᱟᱜᱼᱟ ᱢᱟᱱᱮ ᱟᱵᱚ ᱥᱟᱱᱛᱟᱲ ᱪᱮᱜ ᱞᱤᱜᱤᱫ ᱵᱚᱱ ᱢᱟᱜᱟ ᱚᱱᱟ ᱫᱚ ᱵᱤᱨ ᱵᱩᱨᱩ ᱫᱚ᱾
ᱦᱳᱭ ᱦᱳ᱾
ᱚᱱᱟ ᱠᱟᱹᱴᱤᱡ ᱵᱮᱱ ᱞᱟᱹᱭ ᱟᱧᱟ ᱠᱟᱹᱴᱤᱡ ᱠᱷᱟᱴᱚ ᱢᱟᱪᱷᱟᱛᱮ ᱛᱟᱯᱚᱨ ᱟᱹᱞᱤᱧ ᱦᱩᱧ ᱞᱮᱭᱫᱟ ᱚᱱᱟ ᱨᱮᱱᱟᱜ᱾
ᱪᱮᱜ ᱵᱤᱱ ᱞᱟᱹᱭ ᱠᱮᱫᱟ ᱵᱟᱝᱞᱤᱧ ᱟᱸᱡᱚᱢ ᱛᱤᱭᱟᱹᱜ ᱞᱮᱫᱟ ᱢᱩᱪᱟᱹᱫ ᱨᱮᱱᱟᱜ᱾
ᱦᱮᱸ ᱜᱚᱝᱠᱮ ᱟᱹᱞᱤᱧ ᱞᱤᱧ ᱞᱮᱭ ᱠᱮᱫᱟ ᱵᱤᱨ ᱵᱩᱨᱩ ᱫᱚ ᱪᱮᱜ ᱞᱤᱜᱤᱫ ᱵᱚᱱ ᱢᱟᱜᱟ, ᱟᱵᱚᱣᱟᱜ ᱦᱚᱸᱛᱚ ᱢᱤᱼᱴᱮᱱ ᱜᱚᱰᱟ ᱠᱚᱨᱮ ᱢᱟᱱᱮ ᱵᱟᱲᱜᱮ ᱠᱚᱨᱮ ᱤᱱᱟᱹᱜ ᱜᱟᱱ ᱪᱟᱥ ᱫᱚ ᱫᱟᱨᱮ ᱫᱚ ᱛᱟᱦᱮᱱ ᱜᱮᱭᱟ ᱾
ᱦᱳᱭ ᱦᱳᱭ ᱦᱳᱭ ᱵᱤᱨ ᱵᱩᱨᱩ ᱫᱟᱜ ᱨᱮᱱᱟᱜ ᱢᱟᱜᱽ ᱨᱮᱱᱟᱜ ᱠᱟᱨᱚᱱ ᱫᱚᱞᱤᱧ ᱞᱮᱭᱟ ᱡᱮ ᱦᱚᱜᱼᱚᱭ ᱡᱮ ᱟᱵᱚ ᱾ ᱟᱹᱛᱩ ᱫᱤᱥᱚᱢ ᱨᱮᱵᱚᱱ ᱛᱟᱸᱦᱮᱱ ᱠᱟᱱᱟ ᱾
ᱦᱳᱭ ᱦᱳᱭ ᱦᱮᱜ ᱦᱟᱸᱜ ᱾
ᱟᱫᱚ ᱧᱮᱞ ᱟᱠᱟᱱᱟ ᱟᱵᱚ ᱟᱛᱳ ᱫᱤᱥᱚᱢ ᱨᱮᱫᱚ ᱡᱟᱦᱟᱸ ᱫᱚ ᱾ ᱩᱛᱩ ᱫᱟᱠᱟ ᱤᱥᱤᱱ ᱠᱚ ᱞᱟᱹᱜᱤᱫ ᱡᱟᱦᱟᱸ ᱥᱟᱦᱟᱱ ᱞᱟᱹᱠᱛᱤᱜ ᱠᱟᱱ ᱛᱟᱵᱚᱱᱟ ᱾
ᱚᱱᱟ ᱾ ᱠᱚᱫᱚ ᱱᱟᱜ ᱟᱵᱚ ᱫᱚ ᱡᱚᱜᱟᱲ ᱠᱟᱛᱮᱜ ᱫᱟᱠᱟ ᱩᱛᱩ ᱾ ᱠᱚ ᱤᱥᱤᱱ ᱦᱳᱭᱳᱜ ᱛᱟᱢᱟ ᱾
ᱟᱫᱚ ᱜᱚᱝᱠᱮ ᱦᱮᱸ ᱦᱮᱸ ᱞᱮᱭ ᱵᱮᱱ ᱾
ᱟᱨ ᱵᱟᱝᱠᱷᱟᱱ ᱫᱚ ᱵᱟᱝᱜᱮ ᱜᱟᱱᱚᱜ ᱜᱮᱭᱟ ᱟᱨ ᱴᱤᱧ ᱞᱮᱭᱟ ᱡᱮ ᱦᱚᱜ ᱚᱭ ᱾ ᱡᱮ ᱟᱵᱚ ᱜᱤᱨᱟᱹ ᱥᱮᱸᱫᱽᱨᱟ ᱵᱟᱫᱽ ᱠᱟᱛᱮᱜ ᱥᱮᱸᱫᱽᱨᱟ ᱠᱚᱠᱚ ᱪᱟᱞᱟᱜ ᱾ ᱠᱟᱱᱟ ᱫᱤᱥᱚᱢ ᱨᱮᱱ ᱚᱜ ᱦᱮᱸ᱾
ᱮᱜ ᱦᱮᱸ ᱦᱮᱸ ᱾
ᱡᱤᱵᱽ ᱡᱤᱭᱟᱹᱞᱤ ᱮᱸ ᱾ ᱮᱸ ᱵᱤᱨ ᱵᱩᱨᱩ ᱨᱮ ᱫᱟᱨᱮ ᱠᱚᱨᱮ ᱠᱚ ᱳᱠᱳᱱ ᱠᱟᱱᱟ ᱾
ᱦᱳᱭ ᱦᱳᱭ ᱦᱳᱭ ᱾
ᱦᱟᱭ ᱾ ᱥᱤᱠᱟᱹᱨᱤᱭᱟᱹ ᱠᱚᱫᱚ ᱵᱟᱝᱠᱚ ᱧᱮᱞ ᱧᱟᱢᱮᱛ ᱠᱚᱛᱮ ᱟᱫᱚ ᱥᱮᱸᱜᱮᱞ ᱠᱚ ᱫᱷᱚᱨᱟᱣᱟᱜ ᱠᱟᱱᱟ ᱡᱟᱛᱮ ᱾ ᱴᱟᱺᱰᱤ ᱥᱮᱫ ᱠᱚ ᱫᱟᱹᱨ ᱳᱰᱳᱜᱚᱜᱼᱢᱟ ᱟᱨᱵᱚᱱ ᱜᱚᱡᱽ ᱫᱟᱲᱮᱭᱟ ᱾
ᱦᱳᱭ ᱦᱳᱭ ᱦᱳᱭ ᱦᱮᱸ ᱜᱚᱝᱠᱮ ᱾ ᱯᱮ ᱟᱹᱞᱤᱧ ᱛᱷᱟᱞᱮ ᱚᱱᱚᱱᱱᱟ ᱠᱟᱹᱴᱤᱡ ᱞᱤᱧ ᱞᱟᱹᱭ ᱫᱟ ᱦᱮᱸ ᱾
ᱦᱳᱭ ᱦᱳᱭ ᱦᱳᱭ ᱾
ᱡᱟᱸᱦᱟᱸ ᱵᱤᱨ ᱵᱩᱨᱩᱻ ᱚᱱᱟ ᱟᱹᱡᱟᱹᱨ ᱨᱮᱱᱟᱜ ᱫᱚ ᱾ ᱦᱚᱝᱠᱮ ᱟᱵᱚ ᱚᱱᱟ ᱚᱱᱟ ᱱᱟᱜ ᱡᱚᱛᱷᱟᱛ ᱛᱮᱞᱟ ᱫᱚᱧ ᱞᱮᱭᱮ ᱾ ᱟᱵᱚ ᱡᱩᱫᱤ ᱫᱟᱜ ᱥᱟᱠᱟᱢ ᱞᱟᱹᱜᱤᱫ ᱡᱩᱫᱤ ᱚᱱᱟ ᱾ ᱚᱱᱟ ᱥᱟᱱ ᱫᱟᱭᱮ ᱵᱚᱱ ᱢᱟᱜᱟ ᱛᱟᱦᱞᱮ ᱟᱵᱚ ᱡᱩᱫᱤ ᱾ ᱡᱤ ᱚᱫᱫᱷᱮᱠ ᱵᱩᱨᱩ ᱫᱟᱲᱟ ᱛᱮ ᱡᱩᱫᱤ ᱨᱚᱦᱚᱲᱟᱜ ᱜᱮᱵᱚᱱ ᱯᱮᱴᱮᱡ ᱚᱱᱟ ᱡᱟᱦᱟᱸ ᱨᱚᱦᱚᱲ ᱵᱟᱲᱟ ᱠᱚᱜ ᱾
ᱦᱳᱭ ᱦᱳᱭ ᱦᱳᱭ ᱾
ᱫᱤ ᱵᱚᱱ ᱵᱟᱠᱩᱵ ᱧᱩᱨᱩ ᱠᱟᱛᱮᱜ ᱵᱚᱱ ᱟᱹᱜᱩᱭᱟ ᱚᱱᱟ ᱾ ᱵᱟᱨ ᱥᱤᱧ ᱯᱮ ᱥᱤᱧ ᱫᱚ ᱡᱟᱹᱱᱤᱡ ᱡᱚᱢ ᱫᱚ ᱪᱟᱞᱟ ᱠᱚᱜ ᱜᱮᱭᱟ ᱾ ᱫᱟᱜ ᱾ ᱢᱟᱱᱮ ᱫᱟᱨᱮ ᱵᱟᱝ ᱢᱟᱜ ᱢᱟᱜ ᱵᱚᱫᱚᱞ ᱡᱩᱫᱤ, ᱚᱱᱟ ᱜᱮᱵᱚᱱ ᱧᱟᱢ ᱠᱮᱭᱟ ᱾ ᱟᱨ ᱵᱟᱲᱜᱮ ᱨᱮᱢᱟ ᱢᱮᱱᱟᱜ ᱜᱮᱛᱟᱵᱚᱱ, ᱚᱱᱟ ᱚᱱᱟ ᱛᱮᱦᱚᱸ ᱾ ᱜᱟᱱᱚᱜ ᱜᱮᱭᱟ᱾ ᱚᱱᱟ ᱵᱩᱨᱩ ᱢᱟᱜ ᱫᱚ ᱟᱵᱚ ᱩᱪᱤᱛ ᱫᱚ ᱵᱟᱝ ᱦᱩᱭᱩᱜ ᱠᱟᱱ ᱛᱟᱵᱚᱱᱟ ᱥᱮ ᱾
ᱦᱳᱭ ᱜᱚᱝᱠᱮ, ᱟᱹᱰᱤ ᱡᱚᱛᱷᱟᱛ ᱠᱟᱛᱷᱟ ᱜᱮ ᱠᱟᱱᱟ ᱾
ᱦᱮᱸ, ᱟᱫᱚ ᱜᱚᱝᱠᱮ ᱟᱵᱮᱱ ᱱᱚᱣᱟ, ᱵᱤᱨ ᱵᱩᱨᱩ ᱫᱷᱚᱨᱟ ᱨᱮᱱᱟᱜ ᱠᱟᱛᱷᱟ ᱵᱮᱱ ᱞᱮᱭ ᱠᱮᱜᱼᱟ᱾ ᱟᱨ ᱢᱤᱫ ᱴᱤᱨᱢᱟᱝ ᱾
ᱦᱳᱭ, ᱦᱳᱭ ᱾
ᱦᱮᱸ, ᱵᱤᱨᱵᱩᱨᱩ ᱫᱚ ᱱᱤᱛᱳᱜ ᱫᱚ ᱾ ᱱᱤᱛᱳᱜ ᱫᱤᱱ ᱫᱚ ᱵᱟᱝᱠᱚ ᱫᱷᱚᱨᱟᱣ ᱜᱮᱭᱟ᱾ ᱱᱮᱛᱟᱨ ᱫᱤᱱ ᱫᱚ ᱞᱚᱦᱚᱫ ᱢᱮᱱᱟᱜᱼᱟ, ᱵᱟᱝ ᱫᱷᱚᱨᱟᱜᱼᱟ ᱾
ᱦᱮᱸ ᱜᱚᱝᱠᱮ, ᱵᱤᱨ ᱵᱩᱨᱩ ᱫᱚ ᱱᱮᱛᱟᱨ ᱫᱚ ᱵᱟᱝᱠᱚ ᱫᱷᱚᱨᱟᱣᱼᱟ᱾ ᱫᱷᱚᱨᱟᱣ ᱟᱠᱚ ᱪᱟᱹᱛ ᱵᱟᱹᱭᱥᱟᱹᱠ ᱾
ᱦᱳᱭ, ᱦᱳᱭ, ᱦᱳᱭ᱾ ᱪᱟᱹᱛ ᱵᱟᱹᱭᱥᱟᱹᱠᱷ ᱫᱷᱚᱨᱟᱣ ᱞᱮᱠᱷᱟᱡᱽ ᱚᱱᱟ ᱫᱚ ᱪᱤᱠᱟᱹᱜᱼᱟ ᱾ ᱡᱚᱠᱷᱚᱱ ᱢᱟᱛᱠᱚᱢ ᱠᱚᱠᱚ ᱦᱟᱞᱟᱝ ᱜᱮᱭᱟ, ᱢᱟᱛᱠᱚᱢ ᱦᱟᱞᱟᱝ ᱠᱚ ᱩᱱᱠᱩ ᱩᱱᱠᱩ ᱧᱮᱞ ᱠᱚᱢ ᱦᱟᱸᱜ ᱢᱟᱛ ᱦᱟᱞᱟᱝ ᱚᱱᱟ ᱫᱟᱨᱮ ᱞᱟᱛᱟᱨ ᱨᱮ, ᱟᱹᱰᱤ ᱟᱹᱰᱤ ᱜᱟᱱ ᱛᱮ ᱚᱱᱟ ᱟᱹᱰᱤ ᱜᱟᱱ ᱥᱟᱠᱟᱢ ᱯᱩᱸᱡᱤ ᱠᱚᱜᱼᱟ, ᱟᱫᱚ ᱩᱱᱠᱩ ᱚᱱᱟ ᱟᱨᱚ ᱫᱟᱨᱮ ᱠᱚ ᱠᱟᱹᱴᱤᱡ ᱤᱭᱟᱹ ᱠᱚᱼᱟ᱾ ᱩᱱᱠᱩ ᱦᱚᱲ ᱡᱩᱫᱤ ᱡᱚᱜ ᱚᱱᱟ ᱯᱟᱞᱦᱟ ᱡᱚᱜ ᱛᱮ ᱟᱥᱠᱮᱛᱚᱜᱼᱟᱭ, ᱦᱟᱹᱨᱛᱮ ᱜᱤᱰᱤᱛᱮ ᱟᱹᱰᱤ ᱢᱟᱨᱟᱝ ᱛᱮ ᱥᱟᱯᱷᱟ ᱞᱟᱜᱟᱣ ᱮᱭᱟ᱾ ᱢᱟᱛᱠᱚᱢ ᱫᱚ, ᱦᱟᱸᱰᱮ ᱱᱟᱰᱮ ᱧᱩᱨᱩᱜᱼᱟ ᱟᱹᱰᱤ ᱯᱷᱟᱨᱟᱠ ᱛᱮ ᱧᱩᱨᱩᱜᱼᱟ᱾ ᱟᱫᱚ ᱚᱱᱟ ᱚᱱᱟ ᱥᱟᱯᱷᱟᱭ ᱟᱥᱠᱮᱛ ᱛᱮ, ᱩᱱᱤ ᱫᱚ ᱫᱷᱟᱨᱮ ᱫᱷᱟᱨᱮ ᱛᱮ ᱚᱱᱟ ᱟᱡ ᱫᱚ ᱟᱭᱟᱜ ᱢᱚᱱᱮ ᱫᱚ ᱚᱸᱰᱮ ᱚᱱᱟ ᱫᱟᱨᱮ ᱞᱟᱛᱟᱨ ᱢᱟᱛᱠᱚᱢ ᱫᱟᱨᱮ ᱞᱟᱛᱟᱨ ᱨᱮ, ᱩᱱᱤ ᱫᱚᱭ ᱡᱩᱸᱰᱤᱭᱟᱜ ᱠᱟᱱᱟ᱾ ᱠᱤᱱᱛᱩ ᱟᱫᱚ ᱚᱱᱟ ᱡᱩᱰᱤ ᱫᱚ ᱡᱩᱫᱤ ᱵᱟᱨᱯᱮ ᱥᱮᱡ ᱯᱟᱥᱱᱟᱜᱼᱟ᱾ ᱟᱫᱚ ᱟᱵᱤᱱ ᱫᱚ ᱚᱱᱟ ᱫᱚ ᱚᱠᱟᱴᱟᱜ ᱵᱤᱱ ᱤᱬᱤᱡᱟ᱾ ᱦᱮᱸ, ᱚᱱᱟ ᱟᱨ ᱢᱤᱫ ᱫᱷᱟᱣ ᱫᱟᱞ ᱨᱮᱫᱚ ᱥᱮᱸᱜᱮᱞ ᱫᱚ ᱵᱟᱝ ᱤᱬᱤᱡᱚᱜᱼᱟ ᱡᱩᱫᱤ ᱢᱤᱫ ᱫᱷᱟᱣ ᱢᱟᱨᱟᱝ ᱧᱚᱜ ᱛᱮ ᱫᱷᱚᱨᱟᱜᱼᱟ
ᱦᱳᱭ ᱜᱚᱝᱠᱮ᱾ ᱦᱳᱭ ᱦᱳᱭ᱾᱾
ᱦᱩᱸ᱾ ᱟᱫᱚ ᱚᱱᱮ ᱚᱱᱠᱟ ᱠᱟᱛᱮᱫ ᱜᱮ ᱟᱫᱚ ᱵᱩᱨᱩ ᱥᱮᱫ ᱨᱟᱠᱟᱵ ᱞᱮᱱᱠᱷᱟᱡ ᱟᱫᱚ ᱟᱫᱚ ᱩᱱᱤ ᱫᱚᱭ ᱪᱤᱠᱟᱹᱭᱟ, ᱟᱫᱚᱭ ᱫᱟᱹᱲ ᱠᱟᱜᱼᱟ᱾ ᱟᱫᱚ ᱚᱠᱟᱴᱷᱮᱡ ᱠᱷᱚᱱᱟᱜ ᱥᱮᱸᱜᱮᱞ ᱫᱷᱚᱨᱟᱣ ᱠᱟᱱᱟ, ᱚᱱᱟ ᱫᱚ ᱡᱩᱫᱤ ᱟᱹᱰᱤᱴᱟᱜ ᱛᱮ ᱯᱟᱥᱱᱟᱜᱼᱟ᱾ ᱛᱟᱦᱚᱞᱮ ᱚᱦᱚᱜᱮᱢ ᱵᱩᱡᱷᱟᱹᱣ ᱫᱟᱲᱮᱭᱟᱜᱼᱟ᱾
ᱦᱳᱭ ᱜᱚᱝᱠᱮ ᱱᱚᱣᱟ ᱫᱚ, ᱡᱤᱭᱳᱥᱤᱠᱮᱞ ᱫᱚ ᱞᱟᱹᱭᱟ ᱠᱚ ᱵᱟᱭ ᱟᱹᱬᱤᱡᱚᱜ
ᱵᱟᱭ ᱟᱹᱬᱤᱡᱚᱜ-ᱟ ᱾ ᱦᱩᱸ᱾ ᱢᱟᱱᱮ, ᱟᱹᱰᱤ ᱢᱟᱨᱟᱝ ᱛᱮ ᱡᱩᱫᱤ ᱯᱟᱥᱱᱟᱣ ᱥᱮ ᱟᱫᱚ ᱚᱱᱟ ᱫᱚ ᱟᱢ ᱦᱟᱸᱰᱮ ᱫᱟᱞ ᱱᱟᱰᱮ ᱫᱟᱞ ᱛᱮ, ᱫᱟᱜ ᱫᱩᱞ ᱛᱮᱦᱚᱸ ᱵᱟᱢ ᱟᱹᱬᱤᱡ ᱫᱟᱲᱮᱭᱟᱜᱼᱟ᱾
ᱦᱳᱭ ᱜᱚᱝᱠᱮ, ᱦᱳᱭ ᱾
ᱦᱩᱸ᱾ ᱦᱩᱸ ᱦᱩᱸ᱾ ᱟᱨ ᱢᱤᱫ ᱫᱷᱟᱣ ᱡᱮ ᱚᱱᱟ ᱵᱩᱨᱩ ᱨᱮ ᱥᱮᱸᱜᱮᱞ ᱫᱷᱟᱨᱟ ᱫᱚ ᱚᱱᱠᱟᱱᱟᱜ ᱨᱩᱯ ᱠᱚ ᱫᱷᱚᱨᱟᱣᱟᱜ ᱠᱟᱱᱟ ᱛᱚ᱾ ᱚᱱᱟ ᱛᱮᱞᱤᱧ ᱞᱟᱹᱭᱟ ᱟᱹᱞᱤᱧ ᱦᱚᱸ
ᱦᱳᱭ, ᱦᱳᱭ, ᱦᱳᱭ ᱾
ᱚᱱᱟ ᱠᱚᱫᱚ ᱡᱟᱦᱟᱸ ᱡᱩᱫᱤ ᱟᱢ ᱩᱱᱟᱹᱜ ᱜᱮ, ᱢᱟᱛᱠᱚᱢ ᱦᱟᱞᱟᱝ ᱨᱮᱱᱟᱜ ᱥᱟᱫᱽ ᱢᱮᱱᱟᱜ ᱛᱟᱢᱟ᱾ ᱛᱟᱦᱚᱞᱮ ᱟᱢ, ᱡᱚᱜ ᱯᱩᱸᱡᱤ ᱠᱟᱛᱮᱫ ᱚᱱᱟ ᱢᱟᱜ ᱯᱩᱸᱡᱤ ᱠᱟᱛᱮᱫ, ᱟᱢ ᱩᱱᱟᱹᱜ ᱜᱟᱱ ᱫᱚ ᱯᱷᱟᱸᱠᱟ ᱠᱟᱛᱮᱫ ᱟᱢ ᱫᱚ ᱦᱟᱞᱟᱝ ᱢᱮ᱾ ᱡᱩᱫᱤ ᱧᱟᱢ ᱵᱟᱲᱟ ᱢᱮᱭᱟ ᱠᱚ, ᱟᱢᱮᱢ ᱱᱚᱝᱠᱟᱣᱟᱜ ᱠᱟᱱᱟ᱾ ᱛᱟᱦᱚᱞᱮ ᱟᱢ ᱫᱚ ᱟᱹᱰᱤ ᱢᱟᱨᱟᱝ ᱢᱟᱱᱮ ᱥᱟᱥᱛᱤ ᱩᱯᱟᱹᱭᱮᱢ ᱧᱟᱢᱟ᱾
ᱦᱳᱭ ᱦᱳᱭ,
ᱦᱩᱸ ᱦᱩᱸ ᱟᱫᱚ ᱚᱱᱟ ᱫᱚ ᱟᱛᱳ ᱨᱮᱱᱻ ᱡᱟᱦᱟᱸ ᱟᱵᱚ ᱵᱷᱟᱜᱽ ᱵᱷᱟᱜᱽ ᱛᱮ ᱡᱟᱦᱟᱸ ᱵᱤᱨ ᱵᱩᱨᱩ ᱠᱚ ᱮᱢ ᱟᱠᱟᱫ ᱵᱚᱱᱟᱜ ᱟᱵᱚᱻᱢ ᱥᱟᱱᱛᱟᱲ ᱢᱟᱹᱱᱢᱤ ᱠᱚ ᱟᱵᱚ ᱫᱚ ᱟᱵᱚ ᱛᱮᱜᱮ ᱵᱩᱡᱷ- ᱡᱷᱟᱹᱣ ᱞᱟᱜᱟᱣ ᱟᱵᱚᱱᱟ, ᱟᱵᱚ ᱱᱚᱣᱟ ᱫᱚ ᱱᱩᱠᱩ ᱢᱤᱫᱴᱮᱱ ᱟᱹᱛ- ᱛᱩ ᱨᱮ ᱢᱟᱺᱡᱷᱤ ᱢᱟᱺᱯᱟᱡᱷᱤ ᱠᱚ ᱛᱟᱦᱮᱸᱱ ᱜᱮᱭᱟ,
ᱦᱳᱭ ᱜᱚᱝᱠᱮ, ᱦᱚᱸ᱾
ᱦᱮᱸ ᱟᱫᱚ ᱚᱱᱟᱜᱮ ᱡᱩᱫᱤ ᱩᱱᱠᱩ, ᱩᱱᱠᱩ ᱪᱮᱛᱟᱱ ᱨᱮ ᱡᱩᱫᱤ ᱚᱱᱟ ᱠᱟᱹᱴᱤᱡ ᱢᱚᱱᱮ ᱡᱤᱣᱤ ᱨᱮ ᱠᱟᱹᱴᱤᱡ ᱫᱩᱠ ᱠᱚᱥᱴᱚ ᱛᱟᱦᱮᱸᱱ ᱛᱟᱠᱚᱣᱟ ᱛᱟᱦᱮᱞᱮ ᱚᱱᱟ ᱵᱩᱨᱩᱣᱟᱜ ᱟᱹᱰᱤ ᱨᱟᱹᱠᱷᱤᱭᱟᱹ ᱠᱟᱛᱮᱜ ᱠᱚ ᱫᱚᱦᱚ ᱫᱟᱲᱮᱜᱼᱟ, ᱠᱤᱱᱛᱩ ᱡᱩᱫᱤ ᱚᱱᱟ ᱵᱷᱩᱞ ᱢᱟᱺᱡᱷᱤ ᱠᱚᱣᱟᱜ ᱠᱟᱹᱴᱤᱡ ᱢᱟᱱᱮ ᱵᱩᱦᱩᱛ ᱢᱟᱱᱮ ᱟᱹᱰᱤ ᱢᱟᱱᱮ ᱫᱩᱨᱵᱚᱞ ᱛᱟᱦᱮᱸᱱᱟ ᱵᱟᱝ ᱠᱚ ᱠᱮᱭᱟᱨᱟᱜᱼᱟ, ᱟ- ᱛᱩ ᱨᱮᱱ ᱫᱤᱥᱚᱢ ᱨᱮᱱ ᱯᱮᱲᱟ ᱠᱚ ᱦᱮᱸ, ᱛᱟᱦᱮᱞᱮ ᱚᱱᱟ ᱵᱩᱨᱩ ᱫᱚ ᱵᱮᱥ ᱛᱮᱫᱚ ᱵᱟᱝ ᱛᱟᱦᱮᱸᱱᱟ᱾
ᱦᱟᱸ ᱜᱚᱝᱠᱮ ᱚᱱᱟᱜᱮ ᱟᱹᱞᱤᱧ ᱫᱚ ᱚᱱᱼᱚᱱᱟ ᱤᱭᱟᱹ ᱫᱩᱞᱤᱧ ᱵᱟᱰᱟᱭᱟ᱾
ᱦᱳᱭ᱾
ᱟᱫᱚ ᱟᱵᱤᱱ ᱡᱩᱫᱤ ᱠᱟᱹᱴᱤᱡ ᱱᱚᱣᱟ ᱤᱫᱤ ᱠᱟᱛᱮᱜ ᱠᱤᱪᱷᱩ ᱜᱩᱞᱟᱹ ᱠᱟᱹᱴᱤᱡ ᱵᱮᱱ ᱵᱟᱲᱟᱭᱟ ᱜᱚᱝᱠᱮ ᱦᱮᱸ, ᱟᱵᱮᱱ ᱛᱟᱦᱮᱞᱮ ᱠᱟᱹᱴᱤᱡ ᱠᱩᱠᱞᱤ ᱵᱮᱱ ᱱᱚᱣᱟ ᱨᱮᱱᱟᱜ ᱠᱩᱠᱞᱤ ᱨᱮᱱᱟᱜ ᱟᱹᱵᱤᱱᱟᱜ ᱠᱩᱠᱞᱤ ᱨᱮᱱᱟᱜ ᱟᱹᱵᱮᱱ ᱜᱮ ᱠᱟᱹᱴᱤᱡ ᱛᱮᱞᱟ ᱡᱩᱫᱤ ᱢᱚᱸᱡᱽ ᱛᱮ ᱠᱟᱹᱴᱤᱡ ᱵᱮᱱ ᱵᱟᱲᱟᱭᱟ ᱛᱟᱦᱮᱞᱮ ᱠᱟᱹᱴᱤᱡ ᱵᱮᱱ ᱞᱟᱹᱭ ᱟᱸᱡᱚᱢ ᱞᱤᱧ ᱠᱮᱭᱟ ᱟᱹᱞᱤᱧ?
ᱦᱚᱜ, ᱦᱳᱭ ᱦᱳᱭ ᱞᱟᱹᱭ ᱵᱤᱱ ᱞᱟᱹᱭ ᱵᱤᱱ?
ᱟᱻᱦᱮᱸ ᱜᱚᱝᱠᱮ ᱛᱟᱦᱮᱞᱮᱻ ᱟᱯᱮ ᱥᱮᱫ ᱫᱚ ᱚᱱᱠᱟ ᱫᱚ ᱦᱩᱭ ᱵᱟᱲᱟᱜ ᱜᱮᱭᱟ ᱥᱮ ᱵᱟᱝ ᱱᱚᱣᱟ ᱡᱮᱢᱚᱱ ᱫᱟᱨᱮ ᱨᱮ ᱫᱟᱨᱮ ᱱᱟᱹᱲᱤ ᱢᱟᱜ ᱠᱟᱛᱮᱫ ᱡᱚᱢᱟᱜ ᱠᱚᱦᱩᱧ ᱢᱟᱱᱮ ᱟᱹᱠᱷᱨᱤᱧᱟᱹᱧ? ᱟᱨᱻᱦᱚᱸ ᱟᱨᱚ ᱠᱚ ᱢᱟᱱᱮ ᱡᱩᱸᱰᱤ ᱵᱟᱲᱟᱣᱟᱜ ᱠᱚ ᱥᱮ ᱵᱟᱝᱠᱚ ᱤᱭᱟᱹ ᱵᱟᱲᱟᱣᱟᱜᱼᱟ? ᱢᱟᱱᱮᱦ ᱫᱟᱨᱮ ᱠᱚ ᱢᱟᱜ ᱠᱟᱛᱮ ᱠᱚ ᱟᱹᱠᱷᱨᱤᱧ ᱜᱮᱭᱟ ᱥᱮ?
ᱦᱳᱭ ᱜᱚᱝ
ᱧᱮᱞ ᱦᱩᱭ ᱟᱠᱟᱱ ᱜᱮᱭᱟ ᱡᱟᱦᱟᱸ ᱫᱚ ᱫᱟᱨᱮ ᱠᱚ ᱧᱤᱫᱟᱹ ᱠᱚ ᱦᱮᱸ ᱧᱤᱫᱟᱹ ᱠᱚ ᱢᱟᱜ ᱠᱟᱛᱮᱡ ᱦᱮᱸ ᱟᱹᱠᱷᱨᱤᱧ ᱮᱫᱟ ᱠᱚ ᱛᱟᱯᱚᱨᱮᱫ ᱦᱮᱸᱜ ᱡᱟᱦᱟᱸ ᱨᱮ ᱵᱤᱞ ᱠᱚ ᱫᱷᱚᱨᱟᱣ ᱠᱟᱛᱷᱟ ᱯᱮ ᱞᱟᱹᱭ ᱠᱮᱫᱟ ᱱᱚᱣᱟ ᱫᱚ ᱟᱞᱮ ᱥᱮᱫ ᱫᱚ ᱱᱷᱟᱸᱜ ᱟᱸ ᱦᱩᱭᱩᱜ ᱜᱮᱭᱟ, ᱟᱫᱚ ᱱᱚᱝ
ᱥᱮᱸᱫᱽᱨᱟ ᱪᱟᱞᱟᱣ ᱚᱠᱛᱚ ᱜᱮ ᱵᱮᱥᱤ ᱡᱟᱦᱟᱸᱭ ᱠᱚ ᱫᱷᱚᱨᱟᱣᱟᱜᱼᱟ, ᱦᱟᱸᱰᱮ ᱱᱟᱸᱰᱮ ᱟᱫᱚ ᱪᱤᱠᱟᱹ- ᱛᱮᱢ ᱵᱩᱡᱽᱼᱟ ᱚᱠᱚᱭᱮ ᱫᱷᱚᱨᱟᱣ ᱟᱠᱟᱫᱟ ᱦᱮᱸ?
ᱦᱩᱸ ᱦᱩᱸ,
ᱥᱮᱸᱫᱽᱨᱟ ᱪᱟᱞᱟᱣᱮᱱᱟ ᱠᱚ ᱫᱷᱚᱨᱟᱣ ᱠᱮᱫᱟᱭ ᱡᱟᱦᱟᱸ ᱡᱤᱵᱽ ᱡᱤᱭᱟᱹᱞᱤ ᱠᱚᱫᱚ ᱟᱫᱚ ᱜᱚᱡ ᱨᱮᱠᱚ ᱥᱩᱵᱤᱫᱟ ᱜᱚᱫᱚᱜ ᱟᱥ- ᱛᱮ ᱟᱫᱚ! ᱦᱩᱸ, ᱟᱫᱚ ᱩᱱᱠᱩ ᱴᱟᱺᱰᱤ ᱥᱮᱫ ᱜᱮᱥᱮ ᱠᱚ ᱫᱟᱹᱲ ᱩᱰᱩᱝᱼᱚᱜᱼᱟ?
ᱦᱩᱸ ᱦᱩᱸ᱾
ᱫᱟᱨᱮ ᱢᱟᱜ ᱫᱚ ᱵᱟᱹᱲᱛᱤ ᱫᱚ ᱟᱞᱮ ᱮᱸᱫ ᱡᱟᱦᱟᱸ ᱯᱟᱹᱦᱤᱞ ᱛᱟᱦᱮᱸ ᱠᱟᱱᱟ᱾ ᱩᱱᱫᱚ ᱱᱟᱜ ᱫᱚᱢᱮ ᱜᱮᱠᱚ ᱟᱹᱠᱷᱨᱤᱧᱮᱫ ᱛᱟᱦᱮᱸᱫ ᱦᱮᱸ,
ᱦᱳᱭ ᱦᱳᱭ᱾
ᱟᱫᱚ ᱱᱤᱛᱚᱜ ᱱᱟ ᱩᱱᱟᱹᱜ ᱢᱟᱨᱟᱝ ᱢᱟᱨᱟᱝ ᱟᱜ ᱫᱟᱨᱮ ᱠᱚᱫᱚ ᱵᱟᱹᱱᱩᱜ ᱠᱟᱟᱜᱼᱟ᱾ ᱟᱨ ᱥᱟᱨᱡᱚᱢ ᱫᱟᱨᱮ ᱨᱮ ᱟᱫᱚ ᱱᱤᱛᱚᱜ ᱫᱚ ᱱᱟᱸᱜ ᱟᱛᱩ ᱦᱚᱲ ᱠᱚᱨᱮᱱ ᱜᱮ ᱟᱛᱩ ᱦᱚᱲ ᱠᱚᱜᱮ ᱢᱟᱱᱮ ᱩᱛᱩ ᱫᱟ ᱚᱱᱠᱟ ᱤᱥᱤᱱ ᱵᱟᱥᱟᱝ ᱞᱟᱹᱜᱤᱫ ᱠᱚ ᱢᱟᱜ ᱡᱚᱱᱚᱜ ᱠᱟᱱᱟ ᱡᱟᱦᱟᱸ ᱫᱚ ᱨᱚᱦᱚᱲ ᱡᱚᱝ ᱠᱟᱱᱟ ᱚ ᱦᱮᱸ ᱟᱨ ᱧᱮᱞᱟᱠ ᱡᱟᱦᱟᱸ ᱫᱚ ᱛᱟᱦᱚᱞᱮ ᱵᱤᱨ ᱵᱷᱤᱛᱤᱨ ᱨᱮᱜᱮ ᱠᱚ ᱢᱟᱜᱟ ᱱᱚᱣᱟ ᱨᱮᱠᱚ ᱯᱟᱲᱟᱜ ᱫᱚᱦᱚ ᱨᱚᱦᱚᱲ ᱠᱟᱛᱮᱫ ᱚᱲᱟᱜ ᱠᱚ ᱟᱹᱜᱩᱭᱫᱟ᱾
ᱚ ᱚᱝᱠᱟ ᱦᱮᱸ ᱦᱮᱸ᱾ ᱦᱮᱸ ᱟᱵᱮᱱ ᱟᱵᱮᱱ ᱴᱷᱮᱱ ᱱᱚᱣᱟ ᱠᱩᱠᱞᱤ ᱦᱚᱸ ᱟᱹᱰᱤ ᱡᱳᱚᱥᱟᱛᱞᱤᱧ ᱟᱹᱭᱠᱟᱹᱣ ᱠᱮᱫᱮᱜᱼᱟ, ᱡᱟᱦᱟᱸ ᱟᱵᱮᱱ ᱠᱩᱠᱞᱤ ᱵᱮᱱ ᱫᱚᱦᱚ ᱞᱮᱫᱼᱟ ᱚᱱᱟ ᱨᱮᱱᱟᱜ ᱠᱩᱠᱞᱤ ᱨᱮᱱᱟᱜ ᱛᱮᱞᱟ ᱦᱚᱸ ᱟᱞᱤᱧ ᱞᱤᱧ ᱮᱢ ᱨᱩᱣᱟᱹᱲ ᱠᱟᱫ ᱵᱤᱱᱟ ᱮᱢ ᱨᱩᱣᱟᱹᱲ ᱫᱟᱲᱮᱭᱟᱜ ᱵᱮᱱᱟ ᱟᱨ ᱟᱵᱮᱱ ᱡᱟᱦᱟᱸ ᱠᱩᱠᱞᱤ ᱞᱤᱧ ᱮᱟᱜ ᱵᱮᱱᱟ ᱚᱱᱟ ᱦᱚᱸᱵᱮᱱ ᱚᱱᱟ ᱵᱮᱱ ᱮᱢ ᱨᱩᱣᱟᱹᱲᱫ ᱞᱤᱧᱟᱹ ᱟᱹᱰᱤ ᱟᱹᱰᱤ ᱱᱟᱯᱟᱭ ᱞᱤᱧ ᱵᱩᱡᱷᱟᱹᱣ ᱠᱮᱫᱼᱟ᱾ ᱟ ᱱᱚᱣᱟ ᱠᱩᱠᱞᱤ ᱟᱨᱚ ᱡᱩᱫᱤ ᱱᱚᱝᱠᱟ ᱤᱧᱟᱹᱜ ᱠᱩᱠᱞᱤ ᱟᱸᱡᱚᱢ ᱠᱟᱛᱮ ᱟᱢ ᱫᱚ ᱟᱵᱮᱱ ᱫᱚ ᱪᱮᱫ ᱞᱮᱠᱟᱵᱱ ᱵᱩᱡᱷᱟᱹᱣ ᱠᱮᱜᱼᱟ?
ᱜᱚᱢᱠᱮ ᱟᱹᱰᱤ ᱟᱹᱰᱤ ᱢᱚᱡᱽ ᱟᱹᱰᱤ ᱱᱟᱯᱟᱭ ᱜᱮᱞᱤᱧ ᱟᱸ ᱟᱸᱡᱚᱢ ᱠᱮᱫᱟ᱾
ᱦᱳᱭ ᱦᱳᱭ ᱦᱳᱭ᱾
ᱨᱟᱹᱥᱠᱟᱹ ᱜᱮᱞᱤᱧ ᱟᱹᱭᱠᱟᱹᱣ ᱠᱮᱫᱟ, ᱦᱮᱸ ᱟᱹᱵᱤᱱᱟᱜ ᱱᱚᱣᱟ ᱛᱮᱞᱟ ᱠᱩᱠᱞᱤ ᱠᱚ ᱟᱸᱡᱚᱢ ᱠᱟᱛᱮᱫ᱾
ᱦᱳᱭ᱾
ᱟᱹᱰᱤ ᱥᱟᱭ ᱥᱟᱭ ᱥᱟᱨᱟᱣ ᱵᱮᱱᱟᱞᱤᱧ ᱦᱮᱸ,
ᱦᱳᱭ ᱦᱳᱭ ᱦᱳᱭ ᱦᱳᱭ ᱜᱚᱝᱠᱮ᱾ ᱟᱹᱞᱤᱧ ᱦᱚᱸ ᱟᱵᱮᱱᱟᱜ ᱠᱩᱠᱞᱤ ᱟᱸᱚᱢ ᱠᱟᱛᱮᱫ ᱟᱹᱰᱤ ᱨᱟᱹᱥ ᱠᱟᱹ ᱞᱤᱧ ᱵᱩᱡᱷᱟᱹᱣ ᱠᱮᱭᱟ, ᱡᱩᱫᱤ ᱟᱯᱮ ᱜᱚᱝᱠᱮ ᱚᱱᱟ ᱠᱟᱹᱴᱤᱡ ᱚᱱᱮ ᱵᱤᱨ-ᱵᱩᱨᱩ ᱢᱟᱜ ᱫᱚ ᱠᱟᱹᱴᱤᱡ ᱵᱮᱱ ᱡᱩᱫᱤ ᱵᱮᱱ ᱵᱚᱱᱫᱚ ᱫᱟᱲᱮ